ᱦᱮᱸ ᱡᱚᱦᱟᱨ ᱜᱮᱼᱼ
ᱞᱟᱹᱭ ᱮᱫᱟ ᱞᱤᱧ ᱟᱹᱞᱤᱧᱟᱜ ᱟᱲᱟᱝ ᱵᱤᱱ ᱟᱸᱡᱚᱢ ᱛᱤᱭᱳ ᱫᱟᱛᱚ
ᱦᱮᱸ ᱮᱠᱫᱚᱢ ᱟᱸᱡᱚᱢᱚᱜ ᱠᱟᱱᱟ ᱟᱞᱤᱧᱟᱜ ᱪᱮᱫ ᱞᱮᱠᱟ ᱟᱡᱚᱢᱚᱜ ᱠᱟᱱᱟ
ᱦᱮᱸ ᱜᱚᱝᱠᱮ ᱵᱷᱟᱜᱤ ᱜᱮ ᱟᱸᱡᱚᱢᱚᱜ ᱠᱟᱱᱟ
ᱟᱪᱪᱷᱟ ᱟᱪᱪᱷᱟ ᱟᱨ ᱛᱟᱦᱚᱞᱮ ᱪᱮᱫ ᱵᱤᱱ ᱪᱤᱠᱟᱹᱭᱟ
ᱦᱚᱸᱜᱼᱚᱭ ᱜᱚᱝᱠᱮ ᱟᱹᱞᱤᱧ ᱫᱚ ᱦᱚᱸᱜᱼᱚᱭ ᱟᱞᱮᱭᱟᱜ ᱱᱚᱜ-ᱚᱭ ᱱᱚᱸᱰᱮ ᱢᱤᱫᱴᱟᱝ ᱢᱟᱴᱷ ᱢᱮᱱᱟᱜ ᱛᱟᱞᱮᱭᱟ ᱚᱱᱟ ᱢᱟᱴᱷᱨᱮ ᱜᱤᱫᱽᱨᱟᱹ ᱠᱚ ᱵᱚᱞ ᱠᱚᱠᱚ ᱛᱷᱤᱭᱟ ᱛᱟᱦᱞᱮ ᱚᱸᱰᱮ ᱚᱸᱰᱮ ᱢᱮᱱᱟᱜ ᱞᱤᱧᱟ
ᱟᱪᱪᱷᱟ ᱟᱪᱪᱷᱟ ᱟᱨ ᱪᱮᱫ ᱠᱚ ᱵᱤᱱ ᱥᱟᱰᱮ ᱦᱚᱪᱚᱭ ᱮᱫᱟ ᱛᱮ ᱟᱸᱡᱚᱢᱚᱜ ᱠᱟᱱᱟ ᱡᱟᱦᱟᱱᱟᱜ ᱡᱩᱫᱤ ᱵᱤᱱ ᱚᱱᱠᱟᱼᱼ
ᱥᱟᱰᱮ ᱢᱟᱱᱮ ᱚᱱᱟᱼᱼ ᱚᱱᱟ ᱤᱭᱟᱹ ᱥᱮᱫ ᱠᱷᱮᱛ ᱥᱮᱫ ᱨᱳᱴᱟᱨ ᱪᱟᱞᱟᱜ ᱠᱟᱱ ᱛᱟᱦᱮᱸᱫᱼᱟ ᱚᱱᱟ ᱡᱟᱹᱱᱤᱡ ᱥᱟᱰᱮ ᱦᱤᱡᱩᱜ
ᱦᱮᱸ ᱟᱪᱪᱷᱟ ᱟᱪᱪᱷᱟ ᱦᱩᱸ ᱦᱩᱸ ᱦᱩᱸᱼᱼ
ᱮᱴᱟᱜ ᱠᱤᱪᱷᱩ ᱫᱚ ᱵᱟᱝ ᱥᱟᱰᱮ ᱠᱟᱱᱟ
ᱟᱪᱪᱷᱟ ᱟᱪᱪᱷᱟ ᱟᱹᱞᱤᱧᱟᱜ ᱴᱷᱤᱠ ᱴᱷᱟᱠ ᱨᱚᱲ ᱟᱡᱚᱢᱚᱜ ᱠᱟᱱᱟ ᱛᱚ ᱵᱟᱝ
ᱦᱮᱸ ᱟᱸᱡᱚᱢᱚᱜ ᱠᱟᱱᱟ ᱜᱚᱝᱠᱮ
ᱛᱟᱦᱚᱞᱮ ᱪᱮᱫ ᱞᱮᱠᱟ ᱢᱮᱱᱟᱜ ᱟᱠᱟᱜ ᱵᱤᱱᱟ
ᱦᱮᱸ
ᱪᱮᱫ ᱞᱮᱠᱟ ᱢᱮᱱᱟᱜ ᱟᱠᱟᱫ
ᱦᱮᱸ ᱜᱚᱝᱠᱮ ᱱᱟᱯᱟᱭ ᱜᱮ ᱢᱮᱱᱟᱜ ᱟᱠᱟᱫ ᱞᱤᱧᱟᱹ ᱟᱨᱠᱤ ᱟᱯᱮ ᱜᱮ ᱪᱮᱫ ᱞᱮᱠᱟ
ᱟᱪᱪᱷᱟ ᱟᱪᱪᱷᱟ ᱟᱹᱰᱤ ᱢᱚᱸᱡᱽ ᱟᱞᱮ ᱦᱚᱸ ᱱᱟᱯᱟᱭ ᱜᱮ ᱢᱮᱱᱟᱜ ᱟᱠᱟᱫ ᱞᱮᱭᱟ ᱱᱤᱛᱚᱜ ᱫᱚ
ᱟᱪᱪᱷᱟ ᱟᱪᱪᱷᱟ ᱱᱤᱛᱳᱜ ᱫᱚ ᱪᱟᱥ ᱠᱟᱹᱢᱤ ᱛᱚ ᱦᱮᱸ
ᱦᱳᱭ ᱱᱤᱛᱚᱜ ᱫᱚ ᱪᱟᱥ ᱵᱟᱲᱟ ᱜᱮ ᱦᱩᱭᱩᱜ ᱠᱟᱱᱟ ᱦᱮᱸ ᱦᱚᱸᱜ-ᱚᱭ ᱵᱟᱹᱭᱦᱟᱹᱲ ᱠᱚ ᱨᱚᱦᱚᱭ ᱵᱟᱲᱟ ᱦᱩᱭᱩᱜ ᱠᱟᱱᱟ ᱟᱨᱠᱤᱼᱼ
ᱦᱮᱸ
ᱜᱷᱩᱴᱩ ᱠᱚᱫᱚ ᱫᱟᱜ ᱫᱚ ᱟᱹᱣᱨᱤᱭᱟᱜᱼᱟ
ᱟᱪᱪᱷᱟ ᱟᱪᱪᱷᱟ
ᱚᱱᱠᱟ ᱫᱟᱜ ᱛᱚ ᱱᱮᱥ ᱫᱚ ᱵᱟᱭ ᱫᱟᱜ ᱮᱫᱟ ᱦᱮᱸ ᱠᱟᱴᱤᱡ ᱡᱷᱮᱸᱲᱮᱸ ᱡᱷᱮᱸᱲᱮ ᱡᱚᱨᱚᱭ ᱮᱫᱟ ᱡᱟᱦᱟᱸ ᱨᱮ ᱠᱟᱹᱴᱤᱡ ᱨᱤᱢᱤᱞ ᱠᱚ ᱥᱟᱵ ᱮᱫᱟ ᱚᱸᱰᱮ ᱜᱮ ᱡᱚᱨᱚᱜ ᱠᱟᱱᱟ ᱟᱨ ᱵᱟᱠᱤ ᱡᱟᱭᱜᱟ ᱫᱚ ᱵᱟᱫ ᱦᱩᱸ ᱥᱤᱢᱚ ᱠᱤ ᱥᱤᱢᱚᱭ ᱫᱟᱜ ᱮᱫᱟ ᱟᱨᱠᱤ ᱦᱮᱸ ᱠᱷᱮᱛ ᱥᱮᱫ ᱫᱚ ᱧᱮᱞ ᱢᱮ ᱵᱟᱭ ᱫᱟᱜ ᱮᱫᱟ ᱟᱨ ᱚᱲᱟᱜ ᱫᱩᱣᱟᱹᱨ ᱥᱮᱫ ᱫᱚ ᱫᱚᱢᱮ ᱫᱟᱜ ᱵᱩᱡ ᱠᱮᱫᱟᱢ ᱠᱮᱫᱟᱢ
ᱟᱞᱮ ᱥᱮᱫ ᱦᱚᱸ ᱜᱚᱢᱠᱮ ᱚᱱᱠᱟ ᱜᱮ ᱟᱨᱠᱤ ᱱᱚᱜ-ᱚᱭ ᱛᱚ ᱛᱮᱦᱮᱧᱼᱼ ᱠᱟᱹᱴᱤᱡ ᱫᱟᱜ ᱫᱤᱱ ᱫᱚ ᱱᱚᱜ-ᱚᱭ ᱡᱟᱦᱟᱸ ᱜᱷᱩᱴᱩ ᱠᱚ ᱢᱮᱱᱟᱜ ᱛᱟᱞᱮᱭᱟ ᱩᱛᱩ ᱫᱚ ᱦᱟᱸᱜ ᱨᱚᱦᱚᱲ ᱜᱮ ᱢᱮᱱᱟᱜ ᱛᱟᱞᱮᱭᱟ
ᱦᱩᱸ
ᱟᱨ ᱡᱟᱦᱟᱸ ᱟᱵᱤᱱᱟᱜ ᱛᱟᱞᱟ
ᱦᱩᱸ,
ᱚᱱᱠᱟ ᱫᱟᱜ ᱫᱚ ᱡᱩᱨᱚᱭ ᱫᱟᱭ, ᱛᱚᱵᱮ ᱡᱟᱦᱟᱸ ᱫᱟᱜ ᱞᱟᱹᱠᱛᱤ ᱟᱨ ᱪᱟᱥ ᱠᱟᱹᱢᱤ ᱞᱟᱹᱜᱤᱫ ᱾
ᱟᱫᱚ ᱦᱟᱸᱜ ᱚᱱᱠᱟ ᱫᱟᱜ ᱫᱚ ᱮᱠᱷᱚᱱᱳ ᱟᱹᱣᱨᱤ ᱦᱩᱭᱩᱜᱼᱟ ᱾ᱡᱟᱦᱟ ᱞᱮᱠᱟ ᱚᱱᱮ ᱢᱤᱫ ᱫᱟᱜ ᱨᱮ ᱡᱮᱢᱚᱱ ᱱᱟᱹᱭ ᱜᱟᱰᱟ ᱱᱟᱹᱭ ᱜᱟᱰᱟ ᱛᱟᱨᱯᱚᱨ ᱱᱚᱣᱟ ᱯᱩᱠᱷᱨᱤ ᱠᱚ ᱯᱮᱨᱮᱡᱚᱜᱟ ᱾ᱚᱱᱠᱟ ᱫᱚᱜ ᱫᱚ ᱦᱟᱯᱮ ᱟᱨᱣᱨᱤ ᱦᱤᱡᱩᱜᱼᱟ᱾
ᱟᱪᱪᱷᱟ ᱟᱪᱪᱷᱟ, ᱟᱞᱮᱥᱮᱫ ᱦᱚᱸ ᱚᱱᱠᱟ ᱜᱮ, ᱱᱤᱛᱚᱜ ᱵᱟᱸᱫ ᱦᱚᱸ ᱵᱟᱝ ᱯᱮᱨᱮᱡ ᱟᱠᱟᱱ ᱛᱟᱞᱮᱭᱟ ᱾ ᱯᱩᱠᱷᱨᱤ ᱦᱚᱸ ᱵᱟᱝ ᱯᱮᱨᱮᱡ ᱟᱠᱟᱱ ᱛᱟᱞᱮᱭᱟ ᱾
ᱚ ᱛᱟᱦᱞᱮ ᱪᱮᱫ ᱠᱚᱛᱮ ᱯᱮ ᱥᱤ ᱦᱚᱪᱚᱭ ᱮᱫᱟ ᱟᱯᱮ ᱥᱮᱫ ᱜᱚᱢᱠᱮ?
ᱟᱞᱮ ᱥᱮᱫ ᱫᱚ ᱜᱚᱝᱠᱮ ᱵᱟᱨᱭᱟ ᱛᱮᱜᱮᱞᱮ ᱥᱤᱭ ᱫᱟ ᱱᱟᱦᱮᱞ ᱦᱚᱸ, ᱟᱨ ᱴᱟᱠᱴᱟᱨ ᱦᱚ, ᱟᱨᱠᱤ ᱨᱩᱴᱟᱨ ᱦᱮᱸ᱾ ᱟᱫᱚ ᱡᱟᱦᱟᱸᱭᱟᱜ ᱚᱱᱠᱟ ᱰᱟᱝᱨᱤ ᱯᱷᱟᱝᱨᱤ ᱵᱟᱹᱱᱩᱜ ᱠᱚᱣᱟ ᱩᱱᱠᱩ ᱫᱚ ᱨᱚᱴᱟᱨ ᱛᱮᱠᱚ ᱥᱤ ᱦᱚᱪᱚᱭ ᱫᱟ ᱾ ᱟᱨᱠᱤ ᱟᱨ ᱡᱟᱦᱟᱸ ᱨᱮ ᱢᱮᱱᱟᱜ ᱠᱚᱣᱟ ᱩᱱᱠᱩ ᱫᱚ ᱰᱟᱹᱝᱨᱤ ᱱᱟᱦᱮᱞ ᱛᱮᱦᱚᱸ ᱠᱚ ᱥᱤᱭ ᱫᱟ, ᱟᱨᱠᱤ ᱟᱫᱚ ᱱᱮᱛᱟᱨ ᱫᱚ ᱰᱟᱹᱝᱨᱤ ᱱᱟᱦᱮᱞ ᱛᱮ ᱥᱤ ᱠᱟᱛᱮᱜ ᱨᱮᱦᱚᱸ ᱢᱳᱴᱟ ᱢᱩᱴᱤ ᱠᱟᱹᱢᱤ ᱫᱮᱨᱤᱜ ᱠᱟᱱᱟ ᱛᱚ, ᱦᱮᱸ ᱛᱟᱸᱣ ᱠᱚᱛᱚᱠ ᱪᱟᱹᱥᱤ ᱫᱚᱠᱚ ᱥᱤ ᱦᱚᱪᱚᱭᱮᱫ ᱜᱮᱭᱟ ᱵᱟᱝ ᱫᱚ ᱵᱟᱝ ᱟᱨᱠᱤ ᱾
ᱦᱚᱜ-ᱚᱭ ᱡᱮ ᱥᱤ ᱦᱚᱪᱚᱭ ᱫᱟᱯᱮ ᱦᱮᱸ ᱥᱮ ᱵᱟᱝ?
ᱦᱩᱸ, ᱦᱮᱸ ᱟᱸᱡᱚᱢᱚᱜ ᱠᱟᱱᱟ, ᱦᱮᱸ ᱟᱸᱡᱚᱢᱚᱜ ᱠᱟᱱᱟ ᱾
ᱦᱚᱪᱚᱭ ᱫᱟᱯᱮ ᱟᱫᱚ ᱯᱟᱹᱦᱤᱞ ᱡᱟᱦᱟᱸ ᱯᱟᱹᱦᱤᱞ ᱡᱟᱷᱟ ᱜᱷᱟ ᱦᱟᱹᱠᱩ ᱛᱟᱯᱚᱨ ᱠᱟᱴᱠᱚᱢ ᱠᱚ ᱧᱟᱢᱚᱜ ᱛᱟᱦᱮᱱᱟ, ᱡᱚᱠᱷᱚᱱ ᱠᱟᱹᱴᱤᱡ ᱞᱤᱧ ᱛᱟᱦᱮᱸ ᱠᱟᱱᱟ ᱚᱱᱠᱟ ᱦᱟᱞᱟᱝ ᱵᱟᱲᱟ ᱦᱩᱭ ᱠᱟᱱᱟ ᱾ ᱠᱩᱠᱚ ᱟᱫᱚ ᱱᱮᱛᱟᱨ ᱚᱱᱠᱟ ᱠᱚ ᱧᱟᱢ ᱵᱟᱲᱟᱭᱮᱫ ᱠᱚᱣᱟ, ᱛᱟᱭᱚᱢ ᱛᱟᱭᱚᱢ ᱫᱚᱨᱤᱧ ᱪᱟᱞᱟᱜᱼᱟ ᱜᱚᱝᱜᱷᱟ ᱠᱟᱴᱠᱚᱢ ᱫᱚ ᱮᱠᱫᱚᱢ ᱧᱟᱢ
ᱵᱟᱝ ᱵᱟᱝ, ᱱᱮᱛᱟᱨ ᱫᱚ ᱜᱚᱝᱠᱮ ᱚᱱᱟ ᱠᱚᱫᱚ ᱟᱹᱰᱤ ᱡᱳᱨ ᱠᱚ, ᱠᱚᱢ ᱟᱠᱟᱱᱟ, ᱵᱟᱝ ᱵᱟᱝ, ᱠᱚᱢ ᱟᱠᱟᱱᱟ ᱠᱚ ᱾ ᱟᱫᱚ ᱱᱮᱛᱟᱨ ᱢᱟ ᱦᱚᱜᱚᱭ ᱡᱮ ᱟᱵᱚ ᱦᱚᱜ-ᱚᱭ ᱠᱷᱮᱛ ᱦᱩᱲᱩ ᱠᱚᱵᱚᱱ ᱨᱚᱦᱚᱭ ᱮᱫᱟ ᱦᱮᱸ ᱥᱮ ᱨᱚᱦᱚᱭ ᱠᱟᱛᱮᱫ ᱟᱹᱰᱤ ᱨᱚᱠᱚᱢ ᱵᱤᱥ ᱵᱚᱱ ᱮᱢᱟᱜ ᱠᱟᱱᱟ ᱾ᱞᱟᱦᱟ ᱛᱮ ᱢᱤᱫᱴᱟᱝ ᱢᱟᱱᱮ ᱨᱟᱱ ᱛᱟᱦᱮᱸ ᱠᱟᱱᱟ ᱟᱨᱠᱤ, ᱵᱩᱡᱽ ᱠᱮᱫᱟᱵᱤᱱ ᱚᱱᱟ ᱪᱮᱫ ᱨᱟᱱ ᱪᱚᱠᱚ ᱢᱮᱛᱟᱜ ᱛᱟᱦᱤᱜ ᱢᱟᱱᱮ ᱵᱟᱞᱤᱧ ᱫᱤᱥᱟᱹᱭ ᱮᱫᱟ ᱟᱨᱠᱤ ᱾ ᱚᱱᱟ ᱡᱩᱫᱤ ᱵᱤᱱ ᱮᱢ ᱟᱥᱮ ᱨᱮᱴᱚ ᱦᱚᱭ ᱜᱩᱡᱩᱜᱼᱟ ᱡᱚᱛ ᱡᱚᱛᱚ ᱜᱮ ᱜᱩᱡᱩᱜ ᱟᱠᱚ ᱟᱨᱠᱤ᱾ ᱦᱮᱸ ᱚᱱᱟ ᱠᱷᱟᱹᱛᱤᱨ ᱠᱚᱜᱮ ᱟᱫᱚ ᱢᱚᱴ ᱢᱩᱴᱤ ᱡᱚᱛᱚ ᱠᱚ ᱜᱩᱡᱩᱜ ᱠᱟᱱᱟ ᱟᱨᱠᱤ ᱦᱮᱸ ᱵᱩᱥ ᱠᱮᱫᱟᱵᱤᱱ ᱾ ᱤᱱᱟᱹ ᱠᱷᱟᱹᱛᱤᱨ ᱵᱟᱠᱚ ᱧᱟᱢᱚᱜ ᱠᱟᱱᱟ, ᱠᱚᱢ ᱠᱟᱱᱟ ᱠᱚ ᱟᱨᱠᱮ ᱦᱩᱸ ᱾
ᱦᱮᱸ ᱟᱸᱡᱚᱢᱚᱜ ᱠᱟᱱᱟ ᱾ ᱞᱟᱹᱭ ᱫᱟᱞᱤᱧ ᱯᱟᱹᱦᱤᱞ ᱧᱮᱞ ᱵᱤᱱ ᱡᱟᱦᱟᱸᱞᱮᱠᱟ ᱦᱳᱭ ᱛᱚ ᱫᱟᱜ ᱠᱮᱫᱟᱭ ᱟᱫᱚ ᱵᱟᱝ ᱥᱤ ᱛᱮᱦᱚᱸ
ᱦᱩᱸ,
ᱤᱭᱟᱹ ᱥᱟᱵ ᱩᱱᱠᱩ ᱠᱟᱴᱠᱚᱢ ᱠᱚ ᱜᱚᱸᱝᱷᱟ ᱠᱚ ᱢᱟᱱᱮ ᱩᱰᱩᱠᱚᱜ ᱛᱟᱦᱮᱱ ᱠᱚ, ᱵᱤᱱᱟᱹ ᱥᱤ ᱛᱮᱜᱮ ᱾ ᱟᱨ ᱱᱮᱛᱟᱨ ᱡᱩᱫᱤ ᱫᱟᱜ ᱠᱟᱛᱮ ᱦᱚᱸᱵᱮᱱ ᱪᱟᱞᱟᱜ-ᱟ ᱾ᱥᱤ ᱠᱷᱮᱛ ᱦᱚᱸ ᱠᱟᱴᱠᱚᱢ ᱦᱚ ᱵᱟᱵᱮᱱ ᱧᱟᱢ
ᱵᱟᱵᱤᱱ ᱧᱟᱢ ᱠᱚᱣᱟ, ᱦᱮᱸ ᱦᱮᱸ ᱾
ᱦᱩᱸ ᱾ ᱟᱪᱪᱷᱟ ᱜᱚᱝᱠᱮ ᱛᱟᱦᱞᱮ ᱟᱫᱚ ᱟᱯᱮ ᱥᱮᱫ ᱫᱚ ᱚᱠᱟ ᱵᱤᱨ ᱫᱤᱥᱚᱢ ᱠᱟᱱᱟᱯᱮ ᱥᱮ
ᱟᱞᱮ ᱫᱚ ᱵᱤᱞᱟᱹᱛ ᱫᱤᱥᱚᱢ ᱜᱚᱝᱠᱮ᱾ ᱦᱳᱭ ᱥᱮ᱾ ᱟᱞᱮ ᱥᱮᱫ ᱫᱚ ᱵᱟᱨᱩᱰᱟᱝ ᱠᱚᱦᱚᱸ ᱟᱹᱰᱤ ᱡᱳᱨ ᱫᱚᱢᱮ ᱢᱮᱱᱟᱜ ᱠᱚᱣᱟ ᱵᱩᱡᱽ ᱠᱮᱫᱟᱵᱤᱱ ᱵᱟᱨᱩᱰᱟᱝ᱾ ᱟᱪᱪᱷᱟ ᱜᱚᱝᱠᱮ ᱵᱟᱨᱩᱰᱟᱝ ᱡᱚᱞ ᱵᱤᱱ ᱡᱚᱢ ᱡᱮᱞ ᱵᱤᱱ ᱡᱚᱢ ᱟᱠᱟᱫᱟ?
ᱦᱮᱸ
ᱟᱪᱪᱷᱟ ᱟᱹᱰᱤ ᱡᱳᱨ ᱥᱤᱵᱤᱞᱟ ᱜᱚᱝᱠᱮ ᱾
ᱦᱮᱸ ᱟᱹᱰᱤ ᱡᱳᱨ ᱟᱹᱰᱤ ᱡᱳᱨ ᱟᱨ ᱚᱱᱟ ᱡᱤᱞ ᱫᱚ ᱦᱳᱭᱳᱜ ᱠᱟᱱᱟ ᱟᱹᱰᱤ ᱯᱷᱤᱱᱥᱤ
ᱟᱹᱰᱤ ᱡᱳᱨ ᱥᱤᱵᱤᱞᱟ, ᱦᱮᱸ ᱦᱮᱸ ᱦᱮᱸ ᱦᱳᱭ ᱥᱮ ᱟᱹᱰᱤ ᱯᱷᱤᱱᱥᱤ ᱡᱮᱹᱞ᱾ ᱢᱟᱱᱮ ᱥᱤᱢ ᱡᱮᱹᱞ ᱞᱮᱠᱟ ᱵᱩᱡᱷᱟᱹᱜᱼᱟ ᱟᱨᱠᱤ ᱦᱩᱸ᱾
ᱮᱠ-ᱮᱠᱫᱚᱢ ᱾
ᱦᱩᱸ ᱦᱩᱸ᱾
ᱟᱨ ᱥᱮ ᱵᱤᱞᱟᱹᱛ ᱡᱚᱝ ᱠᱟᱱᱟᱯᱮ?
ᱦᱮᱸ ᱵᱤᱞᱟᱹᱛ ᱫᱤᱥᱚᱢ᱾
ᱚ ᱵᱤᱞᱟᱹᱛ ᱜᱮ ᱾
ᱦᱩᱸ᱾ ᱟᱞᱮ ᱥᱮᱫ ᱫᱚ ᱜᱚᱝᱠᱮ ᱪᱮᱫ ᱦᱚᱸ ᱵᱟᱝ ᱧᱟᱢᱚᱜᱼᱟ ᱟᱨᱠᱤ᱾ ᱡᱟᱦᱟᱸ ᱟᱯᱮ ᱥᱮᱫ ᱵᱤᱨ ᱫᱤᱥᱚᱢ ᱥᱮᱫ ᱧᱟᱢᱚᱜᱼᱟ ᱟᱨᱠᱤ᱾ ᱛᱟᱦᱞᱮ ᱟᱞᱮ ᱥᱮᱫ ᱫᱚ ᱚᱱᱟ ᱠᱚᱫᱚ ᱪᱮᱫ ᱦᱚᱸ ᱵᱟᱝ ᱧᱟᱢᱚᱜᱼᱟ᱾ ᱡᱟ ᱧᱟᱢᱚᱜᱼᱟ ᱚᱱᱟ ᱵᱟᱡᱟᱨ ᱠᱚᱨᱮ ᱜᱮ ᱠᱤᱨᱤᱧ ᱠᱟᱛᱮᱜ ᱜᱚᱱᱚᱝ ᱮᱢ ᱠᱟᱛᱮᱜ᱾ ᱦᱟᱛᱟᱣ ᱦᱳᱭᱳᱜ
ᱫᱚᱢᱮ ᱫᱟᱢ ᱛᱚ ᱚᱱᱟ ᱠᱚᱫᱚ᱾
ᱦᱮᱸ ᱫᱚᱢᱮ ᱫᱟᱢ ᱟᱫᱚ ᱟᱯᱮ ᱥᱮᱫ ᱨᱮᱱ ᱟᱹᱜᱩᱭᱟᱠᱚ ᱫᱚᱢᱮ ᱫᱟᱢ ᱠᱚ ᱞᱟᱹᱭᱟ ᱦᱮᱸ ᱛᱟᱦᱞᱮ ᱤᱱᱟᱹ ᱠᱷᱟᱹᱛᱤᱨ ᱥᱟᱫᱮ ᱥᱚᱫᱫᱮ ᱦᱟᱛᱟᱣ ᱜᱮ ᱦᱩᱭᱩᱜᱼᱟ ᱟᱨᱠᱤ ᱫᱟᱢ ᱠᱟᱛᱮ ᱨᱮᱦᱚᱸ ᱡᱚᱢ ᱛᱚ ᱦᱩᱭᱩᱜᱼᱟ᱾
ᱦᱮᱸ᱾
ᱦᱮᱸᱻ᱾ ᱢᱟᱱᱮ ᱚᱱᱟ ᱫᱚ ᱵᱚᱪᱷᱚᱨ ᱨᱮ ᱢᱤᱫ ᱫᱷᱟᱣ ᱜᱮ ᱩᱰᱩᱠᱚᱜᱼᱟ, ᱡᱮᱢᱚᱱ ᱯᱩᱴᱠᱟᱹ ᱠᱚ ᱟᱯᱮ ᱥᱮᱫ ᱧᱟᱢᱚᱜᱼᱟ᱾ ᱟᱫᱚ ᱚᱱᱟ ᱫᱚ ᱵᱚᱪᱷᱚᱨ ᱨᱮ ᱢᱤᱫ ᱫᱷᱟᱣ ᱜᱮ ᱳᱰᱳᱠᱚᱜᱼᱟ᱾
ᱦᱮᱸ ᱟᱹᱞᱤᱧ ᱜᱮ ᱡᱮᱢᱚᱱ ᱱᱚᱸᱜᱼᱚᱭ ᱦᱚᱞᱟᱱᱚᱜ ᱟᱨᱠᱤ ᱜᱚᱝᱠᱮ ᱟᱸᱡᱚᱢᱚᱜ ᱠᱟᱱᱟ?
ᱦᱩᱸ ᱟᱸᱡᱚᱢᱚᱜ ᱠᱟᱱᱟ᱾
ᱦᱩᱸ ᱚᱱᱟ ᱦᱚᱞᱟ ᱜᱮ ᱟᱨᱠᱤ ᱜᱟᱹᱭ ᱜᱩᱯᱤ ᱞᱤᱧ ᱪᱟᱞᱟᱣ ᱞᱮᱱᱟ ᱛᱟᱦᱞᱮ ᱦᱚᱞᱟ ᱫᱚ᱾
ᱦᱩᱸ ᱦᱩᱸ᱾
ᱛᱟᱦᱞᱮ ᱚᱝᱠᱟ ᱟᱫᱚ ᱟᱞᱮ ᱥᱮᱫ ᱫᱚ ᱵᱟᱜᱟᱱ ᱢᱮᱱᱟᱜᱼᱟ ᱛᱚ ᱱᱚᱝ
ᱟᱪᱪᱷᱟ ᱦᱮᱸ᱾
ᱪᱟᱥ ᱠᱚ ᱪᱟᱥ ᱠᱚᱣᱟ ᱦᱮᱸ ᱦᱮᱸ᱾ ᱛᱟᱦᱞᱮ ᱟᱣᱨᱤ ᱠᱚ ᱪᱟᱥ ᱠᱚ ᱠᱷᱟᱱ ᱫᱚ ᱟᱫᱚ ᱧᱮᱞ ᱫᱟᱞᱤᱧ ᱢᱤᱫᱴᱮᱱ ᱵᱩᱱᱩᱢ ᱨᱮ ᱮᱭ ᱤᱭᱟᱹ ᱮᱸ ᱢᱤᱫᱴᱮᱱ ᱜᱟᱱ ᱩᱫ ᱢᱤᱫᱴᱟᱝ ᱩᱫ ᱞᱤᱧ ᱧᱮᱧᱟᱢ ᱠᱮᱫᱟ ᱟᱨᱠᱤ ᱡᱮ ᱵᱷᱩᱴᱩᱜ ᱟᱠᱟᱱᱟ᱾
ᱦᱮᱸ ᱦᱮᱸ ᱦᱮᱸ᱾
ᱦᱩᱸ ᱛᱟᱦᱞᱮ ᱠᱷᱟᱱ ᱟᱫᱚ ᱤᱭᱟᱹ ᱯᱟᱸᱡᱟ ᱵᱟᱲᱟ ᱠᱮᱫ ᱠᱷᱟᱱ ᱞᱤᱧ ᱧᱟᱢ ᱠᱮᱫᱟ, ᱧᱮᱞ ᱫᱟᱞᱤᱧ ᱵᱟᱝ ᱫᱚᱢᱮ ᱚᱢᱚᱱ ᱟᱠᱟᱱᱛᱮ ᱟᱫᱚ ᱞᱤᱧ ᱦᱟᱞᱟᱝ ᱠᱮᱫᱟ ᱦᱚᱞᱟᱱᱚᱜ᱾ ᱦᱩᱸ᱾ ᱚᱱᱟ ᱫᱚ ᱦᱟᱸᱜ ᱦᱩᱭᱩᱜ ᱠᱟᱱᱟ ᱱᱚᱣᱟ ᱚᱨᱛᱩᱜ ᱩᱫ ᱟᱸᱡᱚᱢ ᱠᱟᱜ ᱜᱮᱭᱟᱵᱤᱱ᱾
ᱦᱮᱸ ᱟᱸᱡᱚᱢ ᱠᱟᱫᱟᱞᱤᱧ᱾
ᱦᱮᱸ ᱦᱮᱸ᱾
ᱳᱫ ᱫᱚ ᱜᱚᱝᱠᱮ᱾ ᱵᱟᱝ ᱜᱚᱝᱠᱮ ᱟᱞᱮ ᱥᱮᱫ ᱫᱚ ᱚᱨᱛᱳᱫ ᱳᱫ ᱫᱚ ᱵᱟᱹᱧ ᱧᱟᱢ ᱵᱟᱲᱟ ᱟᱠᱟᱫᱟ᱾ ᱵᱟᱹᱞᱤᱧ ᱧᱟᱢ ᱵᱟᱲᱟ ᱟᱠᱟᱫᱟ ᱠᱤᱱᱛᱩ ᱚᱱᱟ ᱯᱚᱨᱚᱵ ᱳᱫ ᱫᱚᱞᱤᱧ ᱧᱟᱢ ᱵᱟᱲᱟ ᱟᱠᱟᱫᱟ ᱟᱨᱠᱤ ᱯᱚᱨᱚᱵᱽ ᱳᱫ᱾ ᱵᱩᱡᱽ ᱠᱮᱫᱟᱵᱤᱱ ᱚᱱᱟ ᱫᱚ ᱦᱟᱱᱮ ᱜᱟᱡᱟᱲ ᱠᱚᱨᱮ ᱜᱮ ᱧᱟᱢᱚᱜ-ᱟ ᱟᱨᱠᱤ ᱵᱮᱥᱤ ᱦᱩᱸ᱾ ᱚᱱᱟ ᱠᱚᱫᱚ ᱧᱟᱢᱚᱜ-ᱟ᱾ ᱚᱱᱟ ᱤᱭᱟᱹ ᱫᱚ ᱵᱟᱝ ᱧᱟᱢᱚᱜ-ᱟ ᱚᱱᱟ ᱚᱨᱛᱩᱫ ᱤᱝ, ᱵᱩᱱᱩᱢ-ᱢᱩᱱᱩᱢ ᱠᱚ ᱵᱟᱹᱱᱩᱜ-ᱟ ᱛᱚ ᱟᱞᱮᱥᱮᱫ ᱫᱚ᱾
ᱦᱮᱸ ᱦᱮᱸ ᱦᱩᱸ, ᱚᱱᱟ ᱚᱨᱛᱩᱫ ᱠᱚᱦᱚᱸ ᱛᱚᱠᱚ ᱟᱠᱷᱨᱤᱧ ᱜᱮᱭᱟ ᱠᱚᱛᱚ?
ᱦᱮᱸ ᱚᱨ ᱛᱩᱫ ᱦᱚᱸ ᱧᱟᱢᱚᱜ-ᱟ ᱵᱟᱡᱟᱨ ᱨᱮ᱾ ᱵᱩᱡᱽ ᱠᱮᱫᱟᱵᱮᱱ᱾
ᱦᱮᱸ ᱟᱹᱰᱤ ᱱᱟᱯᱟᱭ ᱛᱟᱦᱞᱮ, ᱟᱨ ᱟᱯᱮ ᱥᱮᱫ ᱫᱚ ᱦᱟᱸᱜ ᱢᱟᱱᱮ ᱚᱱᱟ ᱫᱚ ᱦᱟᱸᱜ ᱫᱚᱢᱮ ᱫᱟᱢ ᱜᱮ ᱠᱚ ᱞᱟᱹᱭᱟ, ᱟᱯᱮ ᱥᱮᱫ ᱫᱚ ᱵᱟᱝ ᱧᱟᱢᱚᱜ-ᱟ? ᱚᱱᱟ ᱨᱟᱱᱮᱥ ᱥᱟᱨᱟ ᱵᱚᱪᱷᱚᱨ ᱛᱚ ᱟᱨ ᱵᱟᱵᱮᱱ ᱧᱟᱢᱟ ᱦᱩᱸ᱾
ᱵᱟᱝ ᱵᱟᱝ ᱥᱟᱨᱟ ᱵᱚᱪᱷᱚᱨ ᱫᱚ ᱵᱟᱝ ᱧᱟᱢᱚᱜ-ᱟ᱾
ᱦᱩᱸ, ᱟᱪᱪᱷᱟ, ᱚᱝᱠᱟ ᱯᱮᱲᱟ ᱠᱚ ᱵᱟᱹᱱᱩᱜ ᱠᱚ ᱛᱟᱯᱮᱭᱟ ᱵᱤᱨ ᱫᱤᱥᱚᱢ ᱥᱮᱫ?
ᱦᱮᱸ ᱜᱚᱝᱠᱮ ᱢᱮᱱᱟᱜ ᱠᱚᱣᱟ᱾ ᱢᱟᱱᱮ ᱡᱚᱠᱷᱚᱱ ᱡᱟᱸᱦᱟᱱᱟᱜ ᱦᱩᱭᱩᱜ-ᱟ ᱟᱨᱠᱤ ᱥᱤᱡᱤᱱ ᱠᱚᱨᱮ᱾ ᱩᱱ ᱥᱚᱢᱚᱭ ᱛᱟᱦᱞᱮ ᱟᱹᱜᱩ ᱦᱚᱴᱚᱣᱟᱞᱮᱭᱟ ᱠᱚ ᱟᱨᱠᱤ ᱵᱩᱡᱽ ᱠᱮᱫᱟᱵᱤᱱ᱾ ᱟᱞᱮ ᱫᱚ ᱫᱤᱠᱩ ᱯᱟᱲᱟ ᱨᱮᱫᱚ ᱛᱟᱸᱦᱮᱱ, ᱛᱟᱸᱦᱮᱱᱟᱞᱮ ᱛᱚ᱾ ᱛᱟᱦᱞᱮ ᱡᱩᱫᱤ ᱚᱱᱟ ᱯᱮᱲᱟ ᱚᱲᱟᱜ ᱨᱮ ᱡᱩᱫᱤ ᱥᱩᱠᱨᱤ ᱠᱚ ᱜᱚᱡ ᱠᱚᱣᱟ ᱦᱮᱸ ᱰᱟᱝᱨᱤ ᱠᱚ ᱜᱚᱡ ᱠᱚᱣᱟ ᱟᱫᱚ ᱡᱤᱞ ᱠᱚ ᱠᱳᱞᱟᱞᱮᱭᱟ᱾
ᱟᱪᱪᱷᱟ ᱟᱪᱪᱷᱟ, ᱡᱟᱭᱦᱳᱠ ᱚᱱᱟ ᱰᱟᱝᱨᱤ ᱤᱭᱟᱹ ᱡᱟᱦᱟᱸ ᱵᱤᱱ ᱞᱟᱹᱭ ᱠᱮᱫ ᱰᱟᱝᱨᱤ ᱡᱤᱞ᱾ ᱟᱸᱡᱚᱢᱚᱜ ᱠᱟᱱᱟ?
ᱦᱮᱸ᱾
ᱧᱮᱞ ᱵᱮᱱ ᱡᱟᱦᱟᱸᱭ ᱠᱚ ᱦᱚᱭᱛᱳ ᱴᱤᱵᱤ ᱦᱩᱭ ᱠᱚᱜ ᱛᱟᱠᱚᱣᱟ ᱚᱱᱟ ᱰᱟᱝᱨᱤ ᱠᱷᱩᱨᱟᱹ ᱚᱱᱟ ᱠᱚ ᱨᱟᱥᱮ ᱠᱟᱛᱮᱜ ᱠᱚ ᱧᱩ ᱦᱚᱪᱚ ᱠᱚᱣᱟ᱾ ᱚᱱᱟ ᱮᱠᱫᱚᱢ ᱟᱹᱰᱤ ᱵᱷᱟᱜᱤ ᱠᱟᱹᱢᱤᱭᱟᱭ ᱦᱮᱸ᱾
ᱟᱹᱰᱤ ᱡᱳᱨᱮ ᱠᱟᱹᱢᱤᱭᱟ ᱴᱤᱵᱤ ᱦᱩᱭ ᱞᱮᱠᱷᱟᱱ᱾ ᱦᱩᱸ᱾
ᱛᱟᱯᱚᱨ ᱚᱱᱟ ᱫᱚ ᱦᱟᱸᱜ ᱞᱟᱹᱭᱟᱠᱚ ᱚᱱᱟ
ᱥᱮᱬᱟ ᱥᱮᱬᱟ ᱰᱟᱠᱛᱟᱨ ᱜᱮᱠᱚ ᱞᱟᱹᱭᱟ ᱡᱮ ᱱᱚᱣᱟ ᱡᱚᱢ ᱦᱩᱭᱩᱜ-ᱟ᱾
ᱦᱮᱸ ᱦᱮᱸ᱾
ᱦᱳᱭᱛᱳ᱾
ᱛᱚ ᱞᱟᱹᱭᱟᱠᱚ ᱦᱚᱲᱢᱚ ᱨᱮ ᱫᱟᱨᱮ ᱵᱟᱹᱲᱤᱜ-ᱟ ᱵᱚᱭᱞᱟᱨ ᱡᱤᱞ ᱠᱚ ᱡᱚᱢ ᱠᱷᱟᱱ ᱫᱚ ᱦᱮᱸ ᱥᱮ ᱵᱟᱝ᱾
ᱮᱠᱫᱚᱢ ᱫᱟᱲᱮ ᱵᱟᱹᱲᱛᱤᱜ-ᱟ, ᱛᱩᱲᱩᱠ ᱫᱚ ᱤᱱᱟᱹ ᱠᱷᱟᱹᱛᱤᱨ ᱜᱮᱠᱚ ᱡᱚᱢ᱾ ᱦᱮᱸ ᱛᱩᱲᱩᱠ ᱫᱚ ᱵᱟᱝ ᱫᱚ ᱤᱱᱟᱹ ᱠᱷᱟᱹᱛ, ᱠᱷᱟᱹᱛᱤᱨ ᱜᱮᱠᱚ ᱡᱚᱢᱟᱥᱮ ᱪᱮᱫ?
ᱦᱳᱭ ᱦᱳᱭ ᱦᱳᱭ ᱯᱟᱞᱮᱱ᱾
ᱦᱩᱸ᱾ ᱵᱮᱥ ᱜᱮᱭᱟᱢ? ᱦᱮᱸ᱾
ᱯᱚᱵ ᱠᱚᱨᱮ ᱥᱟᱠᱨᱟᱛ ᱵᱟᱠᱷᱨᱟ ᱨᱩᱸᱰᱟᱹ ᱟᱢᱟᱵᱚᱛᱤ ᱠᱚᱨᱮ ᱚᱱᱮ ᱰᱟᱝᱨᱤ ᱥᱩᱠᱨᱤ ᱠᱚ ᱠᱩᱴᱟᱹᱢ ᱠᱚᱜᱮᱭᱟ ᱥᱮ ᱵᱟᱝ?
ᱦᱮᱸ ᱟᱞᱮ ᱥᱮᱫ ᱫᱚ ᱟᱫᱚ ᱫᱤᱠᱩ ᱯᱟᱲᱟ ᱛᱚ ᱟᱫᱚ ᱢᱟᱱᱮ ᱮᱠᱪᱟᱹᱴᱤᱭᱟᱹ ᱢᱟᱱᱮ ᱚᱸᱰᱮ ᱫᱚ ᱢᱟᱱᱮ ᱢᱮᱱᱟᱜ ᱠᱚᱣᱟ ᱟᱨᱠᱤ᱾ ᱟᱞᱮ ᱜᱮ ᱵᱟᱨ ᱯᱮ ᱚᱲᱟᱜ ᱢᱮᱱᱟᱜ ᱞᱮᱭᱟ ᱟᱫᱚ ᱚᱸᱰᱮ ᱫᱚ ᱵᱟᱝ ᱦᱩᱭᱩᱜ-ᱟ᱾ ᱢᱟᱱᱮ ᱮᱴᱟᱜ ᱟᱛᱳ ᱠᱷᱚᱱᱟᱜ ᱢᱟᱱᱮ ᱮᱠ ᱪᱟᱹᱴᱭᱟᱹ ᱦᱚᱲ ᱟᱵᱚ ᱦᱚᱲ ᱠᱚ ᱢᱮᱱᱟᱜ ᱠᱚᱣᱟ ᱚᱸᱰᱮ ᱠᱷᱚᱱᱟᱜ ᱞᱮ ᱟᱹᱜᱩᱭᱟ ᱟᱨᱠᱤ
ᱟᱪᱪᱷᱟ ᱟᱪᱪᱷᱟ
ᱵᱩᱡᱷ ᱠᱮᱫᱟᱵᱤᱱ
ᱟᱫᱚ ᱱᱩᱠᱩ ᱫᱤᱠᱩ ᱫᱚ ᱵᱟᱠᱚ ᱵᱩᱡᱽ ᱫᱟᱲᱮᱭᱟᱜᱼᱟ ᱟᱨᱠᱤ
ᱦᱮᱸ ᱦᱮᱸ ᱟᱫᱚ ᱥᱚᱫᱚᱨ ᱥᱟᱢᱚᱝ ᱨᱮᱛᱚ ᱟᱨ ᱵᱟᱝ ᱦᱩᱭᱩᱜᱼᱟ ᱦᱮᱸ ᱥᱮ ᱵᱟᱝ?
ᱦᱮᱸ ᱦᱮᱸ ᱦᱮᱸ
ᱦᱩᱸ ᱦᱩᱸ ᱵᱟᱠᱷᱟᱱ ᱫᱚ ᱦᱟᱸᱜ ᱠᱚ ᱵᱩᱡᱮᱭᱟ ᱥᱚᱫᱚᱨ ᱥᱚᱢᱟᱱ ᱫᱚ ᱪᱮᱫᱟᱜ ᱵᱤᱱ ᱮᱸ ᱚᱱᱟ ᱠᱚᱫᱚ ᱵᱤᱱ ᱠᱟᱹᱢᱤᱭᱟ
ᱵᱩᱡᱽ ᱠᱮᱫᱟᱢ
ᱦᱩᱸ ᱛᱟᱞᱦᱮ ᱟᱯᱮ ᱚᱱᱛᱮ ᱫᱚ
ᱦᱮᱸ? ᱞᱟᱹᱭ ᱵᱤᱱ ᱜᱚᱝᱠᱮ ᱦᱮᱞᱳ ᱦᱮᱞᱳ ᱦᱮᱞᱳ ᱦᱮᱞᱳ ᱜᱚᱝᱠᱮ
ᱨᱚᱲ
ᱦᱮᱸ ᱟᱸᱡᱚᱢᱚᱜ ᱠᱟᱱᱟ ᱠᱚᱱᱳ ᱨᱚᱠᱚᱢ ᱢᱟᱱᱮ ᱴᱟᱣᱟᱨ ᱵᱤᱥ ᱴᱟᱵ ᱫᱟᱭ ᱵᱩᱡ ᱠᱮᱫᱟ ᱵᱤᱱ ᱛᱮᱦᱮᱧ ᱫᱚ ᱡᱟᱹᱱᱤᱡ ᱫᱟᱜ ᱠᱟᱫᱟᱭ ᱛᱚ ᱟᱞᱮ ᱥᱮᱫ ᱦᱚᱸ ᱵᱩᱡᱽ ᱠᱮᱫᱟ ᱵᱤᱱ ᱦᱮᱞᱳ